ᱦᱳᱭ ᱜᱚᱝᱠᱮ ᱱᱟᱜ ᱦᱳᱭ᱾ ᱵᱮᱥ ᱜᱮ ᱨᱚᱲᱟ, ᱦᱳᱭ ᱜᱚᱝᱠᱮ, ᱵᱮᱥ ᱜᱮ ᱟᱸᱡᱚᱢ ᱠᱟᱱᱟ ᱜᱚᱝᱠᱮ? ᱦᱳᱭ᱾ ᱜᱚᱝᱠᱮ ᱨᱚᱲ ᱠᱚ ᱟᱸᱡᱚᱢᱚᱜ ᱠᱟᱱᱟ? ᱦᱳᱭ ᱦᱳᱭ ᱦᱳᱭ᱾ ᱢᱟ ᱜᱚᱝᱠᱮ ᱛᱟᱦᱞᱮ ᱞᱟᱹᱭ ᱵᱤᱱ ᱡᱚᱢ ᱵᱟᱲᱟ ᱠᱚ ᱦᱩᱭᱱᱟ ᱥᱮ ᱵᱟᱝ?
ᱡᱚᱢ ᱵᱟᱲᱟ ᱫᱚ ᱟᱹᱣᱨᱤ ᱦᱩᱭᱩᱜᱼᱟ ᱦᱚᱸᱜᱼᱚᱭ ᱰᱟᱹᱦᱤ ᱦᱮ ᱰᱟᱹᱦᱤ ᱨᱮᱜᱮ ᱢᱮᱱᱟᱜ ᱟᱠᱟᱫ ᱞᱤᱧ ᱛᱳ ᱚᱲᱟᱜ ᱥᱮᱱ ᱠᱟᱛᱮᱜ ᱡᱚᱢ ᱦᱩᱭᱩᱜᱼᱟ᱾
ᱦᱳᱭ᱾
ᱦᱩᱸ᱾ ᱦᱳᱭ᱾
ᱜᱚᱝᱠᱮ ᱛᱟᱦᱞᱮ ᱦᱚᱸᱜᱼᱚᱭ ᱡᱟᱹᱯᱩᱫ ᱫᱤᱱ ᱨᱮ, ᱦᱳᱦᱳᱭ ᱞᱟᱹᱭ ᱵᱤᱱ ᱞᱟᱹᱭ ᱵᱤᱱ᱾
ᱞᱟᱹᱭ ᱫᱟᱹᱧ ᱦᱚᱸᱜᱼᱚᱭ ᱰᱟᱹᱦᱤ ᱥᱮᱫ ᱨᱮᱜᱮ ᱢᱮᱱᱟᱜ ᱟᱠᱟᱫ ᱞᱮᱭᱟ ᱱᱚᱛᱮ ᱨᱮᱜᱮᱞᱮ ᱛᱟᱦᱮᱱ ᱜᱮᱭᱟ ᱠᱚᱲᱟ ᱜᱤᱫᱽᱨᱟᱹ ᱠᱚ ᱟᱰᱰᱟ ᱵᱟᱲᱟ ᱦᱩᱭᱩᱜᱼᱟ ᱚᱱᱠᱟ᱾ ᱟᱹᱭᱩᱵ ᱵᱮᱲᱟ ᱫᱚ ᱠᱟᱹᱢᱤ ᱠᱟᱡᱽ ᱛᱚ ᱵᱟᱹᱱᱩᱜ ᱟᱠᱟᱫ ᱛᱟᱵᱚᱱᱟ ᱟᱫᱚ, ᱦᱤᱛᱚᱜ ᱫᱚ ᱡᱤᱨᱟᱹᱣ ᱴᱟᱭᱤᱢ ᱠᱟᱱ ᱛᱟᱵᱚᱱᱟ ᱟᱨᱚ ᱥᱮᱭ ᱜᱟᱯᱟ᱾
ᱦᱳ, ᱦᱳᱭ ᱮᱠᱫᱚᱢ ᱱᱟᱯᱟᱭ ᱱᱟᱯᱟᱭ᱾
ᱜᱚᱝᱠᱮ ᱛᱟᱦᱞᱮ ᱦᱟᱸᱜ ᱟᱵᱮᱱ ᱫᱚ ᱰᱟᱹᱦᱤ ᱠᱚ ᱫᱤᱱᱟᱹᱢ ᱜᱮᱵᱮᱱ ᱪᱟᱞᱟᱜᱼᱟ? ᱡᱟᱦᱟᱸ ᱫᱚ ᱦᱚᱲᱢᱚ ᱠᱚ ᱱᱟᱯᱟᱭ ᱛᱟᱦᱮᱱᱟ ᱟᱵᱚ ᱵᱟᱠᱷᱨᱟ ᱱᱟᱯᱟᱭ ᱠᱟᱱᱟ᱾ ᱛᱟᱦᱞᱮ ᱜᱚᱝᱠᱮ ᱟᱵᱮᱱ ᱫᱚ ᱦᱟᱸᱜ ᱢᱟᱱᱮ ᱪᱮᱫ ᱠᱚᱵᱮ ᱢᱟᱱᱮ ᱠᱷᱮᱞ ᱥᱟᱶᱛᱮ ᱫᱟᱬᱟᱱ ᱥᱟᱶᱛᱮ ᱪᱮᱫ ᱞᱮᱠᱟᱱ ᱤᱭᱟᱹ ᱡᱤᱱᱤᱥ ᱠᱚᱵᱮᱱ ᱠᱩᱥᱤᱭᱟᱜᱼᱟ ᱡᱟᱦᱟᱸ ᱫᱚ ᱟᱵᱮᱱ ᱢᱚᱸᱡᱽ ᱵᱮᱱ ᱵᱩᱡ ᱜᱮᱭᱟ? ᱴᱤᱡ ᱚᱱᱟ ᱵᱮᱯᱟᱨ ᱛᱮᱵᱮᱱ ᱞᱟᱹᱭ ᱞᱮᱠᱷᱟᱱ ᱱᱟᱯᱟᱭ ᱠᱚᱜᱼᱟ ᱦᱳᱭ᱾
ᱢᱚᱡᱽ ᱫᱚ ᱟᱫᱚ ᱪᱮ ᱚᱱᱟ ᱠᱷᱮᱞ ᱠᱚᱨᱮ ᱜᱮ ᱢᱚᱡᱽ ᱵᱩᱡᱷᱟᱹᱜᱼᱟ ᱚᱱᱟᱜᱮ ᱫᱟᱹᱲ ᱵᱟᱲᱟ ᱦᱩᱭ ᱢᱚᱸᱡᱽ ᱵᱩᱡᱷᱟᱹᱣ ᱞᱮᱠᱟᱱ ᱡᱤᱱᱤᱥ ᱠᱚᱫᱚ ᱟᱫᱚ ᱵᱟᱹᱱᱩᱜ ᱟᱠᱟᱫᱟ᱾